ᱡᱟᱦᱟᱨ ᱜᱮ ᱜᱚᱢᱠᱮ ᱾ ᱟᱸᱡᱚᱢᱚᱜ ᱠᱟᱱᱟ ᱤᱧᱟᱹᱜ ᱨᱚᱲ?
ᱦᱮᱸ ᱟᱸᱡᱚᱢᱚᱜ ᱠᱟᱱᱟ ᱟᱵᱮᱱ ᱟᱹᱞᱤᱧᱟᱜ ᱵᱮᱱ ᱟᱸᱡᱚᱢ ᱫᱟ?
ᱦᱮᱸ ᱟᱸᱡᱚᱢᱚᱜ ᱠᱟᱱᱟ ᱾
ᱟᱪᱪᱷᱟ ᱫᱤᱭᱮ ᱱᱤᱛᱳ ᱚᱠᱟ ᱥᱮᱫ ᱨᱮ ᱢᱮᱱᱟᱜ ᱵᱮᱱᱟ?
ᱦᱮᱸ ᱟᱹᱛᱩ ᱫᱤᱥᱚᱢ ᱥᱮᱫ ᱨᱮᱜᱮ ᱱᱤᱛᱚᱜ ᱫᱚ ᱢᱮᱱᱟᱜ ᱟᱠᱟᱫ ᱞᱤᱧᱟᱹ᱾
ᱟᱪᱪᱷᱟ ᱪᱪᱷᱟ ᱪᱷᱟ ᱛᱟᱦᱚᱞᱮ ᱚᱱᱛᱮ ᱫᱟᱜ ᱡᱟᱹᱲᱤ ᱠᱚ ᱪᱮᱫ ᱞᱮᱠᱟ?
ᱫᱟᱜ ᱡᱟᱹᱲᱤ ᱫᱚ ᱚᱱᱠᱟ ᱫᱚ ᱦᱟᱸᱜ ᱟᱹᱣᱨᱤᱧ ᱟᱬᱜᱚ ᱭᱟ ᱫᱟᱜ ᱡᱟᱹᱲᱤ ᱫᱚ᱾ ᱦᱮᱸᱻ ᱚᱱᱛᱮ ᱟᱯᱮ ᱚᱱᱛᱮ ᱜᱮ ᱚᱠᱟᱞᱮᱠᱟ?
ᱦᱮᱸ ᱟᱞᱮᱭᱟᱜ ᱱᱚᱛᱮ ᱫᱟᱜ ᱡᱟᱹᱲᱤ ᱫᱚ, ᱯᱮ ᱯᱩᱱ ᱢᱚᱬᱮ ᱫᱤᱱ ᱫᱚ ᱵᱟᱝ ᱛᱟᱦᱮᱸ ᱠᱟᱱᱟ ᱛᱚ ᱦᱚᱞᱟ ᱫᱟᱜ ᱡᱟᱹᱲᱤ ᱠᱮᱫᱟᱭ ᱾ ᱢᱟᱱᱮ ᱥᱟᱸᱜᱮ ᱫᱷᱟᱨᱟ ᱜᱮ ᱫᱚᱢᱮ ᱮᱠᱴᱟ ᱠᱚᱢ ᱫᱚ ᱵᱟᱝ ᱾
ᱟᱪᱪᱷᱟ ᱾
ᱟᱨ ᱜᱚᱨᱚᱢ ᱢᱟ ᱜᱚᱨᱚᱢ ᱠᱟᱱ ᱜᱮᱭᱟ ᱚᱱᱟ ᱫᱟᱜ ᱡᱟᱹᱲᱤ ᱠᱷᱟᱹᱛᱤᱨ ᱢᱟᱱᱮ ᱵᱮᱵᱽᱥᱟ ᱜᱚᱨᱚᱢ ᱢᱤᱫᱴᱟᱝ ᱢᱮᱱᱟᱜᱼᱟ, ᱟᱨ ᱦᱳᱲᱩ ᱤᱛᱟᱹ ᱠᱚᱠᱚ ᱜᱤ ᱵᱟᱲᱟ ᱠᱮᱫᱟ ᱥᱮ ᱵᱟᱝ?
ᱟᱨ ᱜᱤᱰᱤ ᱠᱚᱫᱚ ᱜᱤᱰᱤ ᱠᱟᱜ ᱜᱮᱭᱟ ᱠᱚ ᱠᱤᱪᱷᱩ ᱡᱟᱹᱥᱛᱤ ᱠᱚᱫᱚ, ᱟᱨ ᱟᱞᱮ ᱠᱚᱫᱚ ᱦᱟᱸᱜ ᱟᱹᱣᱨᱤᱭᱮᱜᱼᱟ ᱦᱟᱸᱜ ᱚᱱᱠᱟ ᱫᱚ ᱾
ᱟᱪᱪᱷᱟ - ᱪᱷᱟ -ᱪᱷᱟ ᱾
ᱦᱮᱸ ᱞᱮ ᱜᱤᱰᱤᱭᱮᱫᱟ ᱢᱤᱫ ᱵᱟᱨ ᱠᱚᱫᱚᱞᱮ ᱜᱤᱲᱤᱭᱮᱫ ᱜᱮᱭᱟ ᱵᱟᱝ ᱫᱚ ᱵᱟᱝ ᱟᱫᱚ ᱩᱱᱟᱹᱜ ᱫᱤᱱ, ᱫᱟᱜ ᱜᱮ ᱵᱟᱹᱱᱩᱜᱼᱟᱛᱚ ᱾
ᱦᱳᱭ ᱾ ᱟᱫᱚ ᱵᱟᱹᱫᱽ ᱠᱷᱮᱛ ᱵᱟᱹᱫᱽ ᱨᱮᱦᱚᱸ ᱵᱟᱝ ᱵᱟᱹᱛᱟᱹᱲ ᱞᱮᱱᱠᱷᱟᱱ ᱛᱚ ᱦᱟᱸᱜ ᱵᱟᱝ ᱮᱨ ᱜᱟᱱᱚᱜᱼᱟ ᱥᱮ ᱾
ᱦᱮᱸ ᱦᱮᱸ ᱦᱮᱸ ᱟᱞᱮ ᱦᱚᱸ, ᱵᱟᱹᱛᱟᱹᱲᱤ ᱫᱚ ᱞᱟᱦᱟ ᱵᱟᱹᱛᱟᱹᱲᱤ ᱨᱮ ᱞᱮ ᱜᱤᱰᱤ ᱞᱮ ᱫᱟ ᱨᱩᱱᱦᱤ ᱵᱟᱹᱛᱟᱹᱲ ᱨᱮᱫᱚ ᱟᱫᱚ ᱚᱱᱟ ᱫᱟᱜ ᱥᱮᱨᱚᱠᱚᱢ ᱵᱟᱝ ᱠᱷᱟᱹᱛᱤᱨ ᱱᱮᱛᱟᱨ ᱫᱚ ᱠᱟᱹᱴᱤᱡ ᱢᱟᱱᱮ ᱵᱟᱫᱷᱟ ᱵᱷᱟᱵᱛᱮ ᱵᱟᱝ ᱦᱩᱭᱞᱱ ᱜᱮᱭᱟ ᱾
ᱦᱮᱸ ᱾
ᱦᱩᱸ ᱟᱯᱮ ᱚᱱᱛᱮ ᱛᱟᱦᱚᱞᱮ ᱥᱮᱨᱢᱟ ᱦᱮ ᱜᱚᱝᱠᱮ᱾
ᱦᱮᱸ ᱟᱞᱮ ᱱᱚᱛᱮ ᱦᱚᱸ ᱥᱮᱨᱢᱟ ᱫᱟᱜ ᱡᱟᱹᱲᱤᱭᱟ᱾ ᱦᱮᱸ ᱟᱸᱡᱚᱢᱚᱜ ᱠᱟᱱᱟ ᱾
ᱟᱪᱪᱷᱟ ᱾ ᱚᱻ
ᱥᱮᱨᱢᱟ ᱫᱟᱜ ᱡᱟᱹᱲᱤᱭᱟᱜ ᱟᱨ ᱱᱚᱛᱮ
ᱠᱮᱱᱮᱞ ᱱᱚᱝᱠᱟ ᱠᱚ ᱧᱟᱢ ᱜᱮᱭᱟᱯᱮ ᱠᱮᱱᱮᱞ ᱫᱟᱜ ᱠᱚ?
ᱠᱮᱱᱮᱞ ᱫᱟᱜ ᱫᱚ ᱟᱞᱮᱫᱚ ᱵᱟᱞᱮ ᱧᱟᱢ ᱜᱮᱭᱟ, ‌ᱟᱞᱮ ᱥᱩᱨᱛᱮ ᱥᱩᱨ ᱨᱮᱱ ᱡᱟᱦᱟᱸ ᱢᱮᱱᱟᱜ ᱟᱠᱟᱫ ᱠᱚᱣᱟ ᱾
ᱚᱱᱟ ᱩᱱᱠᱩ ᱠᱚᱫᱚ ᱠᱚ ᱧᱟᱢ ᱜᱮᱭᱟ ᱟᱞᱮ ᱥᱩᱨ ᱟᱹᱛᱩ ᱥᱩᱨ ᱥᱩᱯᱩᱨ ᱟᱹᱛᱩ ᱠᱚᱫᱚ ᱾
ᱚ - ᱚ - ᱚ ᱟᱪᱪᱷᱟ ᱟᱪᱪᱷᱟ ᱛᱟᱦᱚᱞᱮ ᱱᱚᱝᱠᱟ ᱮᱠᱷᱚᱱ ᱪᱟᱥᱵᱟᱥ ᱫᱚ ᱪᱮᱫᱞᱠᱟ ᱢᱟᱱᱮ ᱛᱤᱱ ᱵᱟᱨ ᱪᱟᱥᱵᱟᱥ ᱜᱮᱭᱟ ᱯᱮ?
ᱱᱚᱛᱮ ᱫᱚ ᱦᱟᱸᱜ ᱵᱟᱨ ᱡᱚᱠᱷᱚᱱ ᱜᱮ ᱪᱟᱥᱚᱜ ᱠᱟᱱᱟ ᱦᱟᱸᱜ ᱾ ᱪᱟᱥ ᱫᱚ ᱟᱫᱚ ᱡᱚᱛᱚ ᱡᱟᱭᱜᱟ ᱫᱚ ᱵᱟᱝ ᱟ᱾ ᱡᱟᱭᱜᱟ - ᱡᱟᱭᱜᱟ ᱾ ᱦᱳᱭ ᱪᱟᱥᱫᱚ ᱪᱟᱥᱚᱜ ᱠᱟᱱ ᱜᱮᱭᱟ ᱾
ᱚ
ᱟᱨ ᱚᱱᱟ ᱪᱷᱟᱲᱟ ᱱᱚᱛᱮ ᱦᱩᱲᱩ ᱠᱚᱢᱟ ᱪᱟᱥᱚᱜ ᱠᱟᱱ ᱜᱮᱭᱟ ᱵᱟᱨ ᱪᱚᱠᱷᱮᱡ ᱾ ᱟᱱᱟᱡᱽ ᱯᱟᱟᱹᱛᱤ ᱠᱚᱦᱚᱸ ᱨᱚᱦᱚᱭᱚᱜ ᱠᱟᱱᱟ ᱾
ᱟᱪᱪᱷᱟ - ᱪᱷᱟ ᱪᱷᱟ ᱾ ᱚ ᱛᱟᱦᱚᱞᱮ ᱟᱱᱟᱡ ᱯᱟᱹᱛᱤ ᱠᱚ ᱢᱮᱱᱟᱜ ᱟᱥᱮ ᱮᱠᱷᱚᱱ ᱫᱚ, ᱫᱟᱜ ᱢᱟ ᱥᱮᱨᱚᱠᱚᱢ ᱵᱟᱹᱱᱩᱜᱼᱟ ᱾
ᱦᱩᱸ ᱟᱱᱟᱡᱽ ᱠᱚ ᱢᱮᱱᱟᱜ ᱜᱮᱭᱟ ᱢᱤᱫᱼ ᱵᱟᱨ ᱚᱱᱟ ᱵᱮᱸᱜᱟᱲ ᱠᱚ, ᱡᱷᱤᱸᱜᱟ ᱠᱚ ᱾ ᱛᱟᱨᱯᱚᱨᱮ ᱵᱷᱤᱰᱤ ᱡᱷᱤᱸᱜᱟᱹ ᱠᱚ ᱾
ᱚᱠᱟ ᱫᱟᱜ ᱛᱮ ᱦᱩᱭᱩᱜᱼᱟ ᱟᱯᱮ ᱚᱱᱟ ᱠᱚᱫᱚ ᱢᱟᱱᱮᱼᱼ
ᱚᱱᱟ ᱫᱚ ᱡᱮᱢᱚᱱᱼᱼ ᱠᱩᱧ ᱠᱚ ᱡᱩᱫᱤ ᱛᱟᱦᱮᱱᱟ ᱠᱩᱧ ᱠᱚᱨᱮᱱᱟᱜ ᱫᱟᱜ ᱠᱚᱛᱮᱜ, ᱜᱟᱹᱰᱭᱟᱹ ᱯᱩᱠᱷᱨᱤ ᱠᱚᱨᱮᱱᱟᱜ ᱫᱟᱜ ᱠᱚᱛᱮᱜ ᱾ ᱟᱨ ᱵᱟᱝ ᱚᱱᱠᱟᱱᱟᱜ ᱡᱟᱦᱟᱸ ᱥᱟᱵᱢᱟᱨᱥᱟᱞ ᱠᱚ ᱢᱮᱱᱟᱜ ᱠᱟᱫᱟ ᱚᱱᱟ ᱥᱟᱵᱢᱟᱨᱥᱟᱞ ᱫᱟᱜ ᱠᱚᱼᱼ ᱛᱟᱦᱮᱜᱼᱼ
ᱥᱟᱵᱢᱟᱨᱥᱟᱞ ᱠᱚ ᱵᱟᱝ ᱥᱟᱵᱢᱟᱨᱥᱟᱞ ᱠᱚ ᱢᱤᱱᱤ ᱠᱚ ᱡᱟᱦᱟᱸᱭ ᱡᱮᱢᱚᱱ ᱠᱚᱫᱚ ᱢᱮᱱᱟᱜᱼᱟ ᱵᱟᱝ ᱾
ᱵᱟᱥᱚᱜ ᱠᱟᱱᱟ ᱾
ᱟᱪᱪᱷᱟ ᱛᱟᱦᱚᱞᱮ ᱫᱟᱜ ᱨᱮᱱᱟᱜ ᱞᱮᱤᱭᱟᱨ ᱫᱚ ᱢᱚᱴᱟᱢᱩᱴᱤ ᱚᱱᱛᱮ ᱫᱚ ᱛᱟᱦᱚᱞᱮ ᱦᱟᱸᱜ ᱞᱟᱹᱭ ᱜᱟᱱᱚᱜᱼᱟ ᱫᱚᱢᱮ ᱮᱠᱴᱟ ᱞᱟᱛᱟᱨ ᱨᱮᱫᱚ ᱵᱟᱹᱱᱩᱜᱼᱟ ᱢᱚᱴᱟᱢᱩᱴᱤᱼᱼ ᱢᱤᱱᱤᱼᱴᱤᱱᱤ ᱡᱩᱫᱤ ᱯᱷᱩᱲᱟᱹᱣ ᱜᱟᱱᱚᱜ-ᱟ ᱫᱟᱜ ᱫᱚ ᱦᱩᱭᱩᱜ ᱜᱮᱭᱟ ᱵᱟᱝ ᱾
ᱦᱮᱸ ᱫᱟᱜ ᱫᱚ ᱠᱷᱩᱵ ᱮᱠᱴᱟ ᱫᱚ ᱵᱟᱭ ᱧᱟᱢᱚᱜᱼᱟ ᱚᱠᱟ ᱠᱚ ᱡᱟᱭᱜᱟ ᱠᱚᱨᱮ ᱫᱚ ᱱᱚᱛᱮᱼᱼ ᱦᱮᱸ ᱥᱳᱛᱛᱳᱨ ᱠᱷᱚᱱᱜ ᱜᱮ ᱧᱟᱢ ᱜᱚᱫᱚᱜᱼᱟ ᱥᱳᱛᱛᱳᱨ ᱟᱥᱤ ᱵᱷᱤᱛᱤᱨ ᱨᱮ ᱾ ᱚᱠᱟ ᱠᱚᱨᱮ ᱫᱚ ᱡᱮᱢᱚᱱ ᱯᱚᱧᱪᱟᱥ ᱥᱟᱴ ᱵᱷᱤᱼᱼ ᱵᱷᱤᱛᱤᱨ ᱠᱚᱨᱮ ᱜᱮ ᱧᱟᱢ ᱜᱚᱫᱚᱜᱼᱟ, ᱟᱫᱚ ᱞᱮᱭᱟᱨ ᱫᱚ ᱟᱹᱰᱤᱼᱼ ᱞᱮᱭᱟᱨ ᱛᱟᱦᱮᱱᱟ ᱛᱚ ᱟᱫᱚ ᱡᱚᱛᱚ ᱞᱮᱭᱟᱨ ᱫᱚ ᱵᱟᱝ ᱥᱚᱢᱟᱱᱼᱟ ᱛᱚ ᱾ ᱟᱫᱚ ᱠᱤᱪᱷᱩ ᱫᱚᱠᱚ ᱞᱟᱹᱭᱟ ᱵᱟᱝ ᱟᱨ ᱠᱟᱹᱴᱤᱡ ᱞᱟᱛᱟᱨ ᱧᱚᱜ ᱨᱮ ᱞᱮᱭᱟᱨᱤᱧ ᱛᱚᱞ ᱦᱚᱪᱚᱮᱭᱟ ᱦᱮᱸ ᱥᱮ ᱡᱟᱦᱟᱸᱭ ᱾ ᱟᱨ ᱵᱟᱝᱠᱷᱟᱱ ᱫᱚ ᱞᱟᱹᱭᱟᱭ, ᱦᱳᱭ ᱾
ᱦᱩᱸ ᱛᱟᱦᱚᱞᱮ ᱱᱚᱝᱠᱟ ᱫᱚ ᱥᱚᱢᱚᱛᱚᱞ ᱜᱮᱭᱟ ᱾ ᱦᱮᱸ ᱰᱩᱝᱨᱤ ᱫᱷᱟᱨᱟ ᱪᱮᱫ ᱞᱮᱠᱼᱼ ᱠᱟ ᱚᱱᱛᱮᱱᱟᱜ ᱦᱟᱥᱟ ᱡᱟᱭᱜᱟ ᱠᱚᱨᱮᱱᱟᱜ ᱤᱭᱟᱹ ᱠᱚ ᱟᱨᱠᱤᱼᱼ
ᱛᱚᱞᱚᱜ-ᱟ ᱟᱨ ᱫᱚᱢᱮ ᱦᱚᱸ ᱵᱟᱝ ᱰᱩᱝᱨᱤᱭᱟ ᱾
ᱚ ᱚ
ᱦᱩᱸ ᱢᱟᱱᱮ ᱰᱩᱝᱨᱤ ᱦᱚᱸ ᱞᱟᱹᱭ ᱵᱟᱭ ᱜᱟᱱᱚᱜᱼᱟ ᱟᱨ ᱱᱚᱛᱮ ᱫᱚᱢᱮ ᱥᱚᱢᱚᱛᱚᱞ ᱦᱚᱸ ᱵᱟᱭ ᱞᱟᱹᱭ ᱜᱟᱱᱚᱜᱼᱟ ᱾ ᱚᱱᱟ ᱨᱮᱱᱟᱝ ᱢᱟᱡᱷᱟ ᱢᱟᱹᱡᱷᱤᱼᱼ
ᱟᱫ ᱪᱟᱵᱟᱜᱼᱟ ᱟᱨᱠᱤᱼᱼ
ᱦᱚᱭ ᱜᱟᱰᱟ ᱠᱚᱫᱚ ᱢᱮᱱᱟᱜ ᱜᱮᱭᱟ ᱜᱟᱰᱟᱼᱼ
ᱜᱟᱰᱟ ᱠᱚ ᱢᱮᱱᱟᱜ ᱜᱮᱭᱟ ᱾
ᱦᱮᱸ ᱜᱟᱰᱟ ᱠᱚᱨᱮᱱᱟᱜ ᱫᱟᱜ ᱠᱚᱛᱮ ᱚᱱᱟ ᱠᱚ ᱢᱟᱱᱮ ᱦᱩᱲᱩ ᱠᱚᱦᱚᱸ ᱨᱚᱦᱚᱭᱚᱜ ᱜᱮᱭᱟ ᱛᱚ ᱾ ᱯᱚᱨᱮ ᱱᱚᱛᱮ ᱥᱚᱵᱽᱡᱤ ᱠᱚᱦᱚᱸᱼᱼ
ᱚ ᱜᱟᱰᱟ ᱨᱮᱫᱚ ᱛᱟᱦᱚᱞᱮ ᱛᱚ ᱢᱟᱱᱮᱼᱼ ᱵᱟᱨᱚ ᱢᱟᱥ ᱜᱮ ᱞᱟᱹᱭ ᱜᱟᱱᱚᱜᱼᱟ ᱡᱮ ᱵᱟᱝ ᱫᱟᱜ ᱫᱚ ᱧᱟᱢᱚᱜᱼᱟ ᱡᱟᱹᱱᱤᱡ ᱠᱷᱟᱱ ᱡᱟ
ᱦᱮᱸ ᱵᱟᱨᱚ ᱢᱟᱥ ᱜᱮ ᱫᱟᱜ ᱫᱚ ᱧᱟᱢᱚᱜᱼᱟ ᱜᱟᱰᱟ ᱨᱮᱱᱟᱜ ᱫᱚ ᱾ ᱟᱨ ᱰᱮᱢ ᱠᱚ,
ᱟᱞᱮ ᱦᱚᱸ ᱦᱟᱥᱟ ᱡᱟᱭᱜᱟ ᱢᱮᱱᱟᱜᱼᱟ ᱾
ᱦᱟᱥᱟ ᱡᱟᱭᱜᱟ ᱫᱚ ᱦᱟᱸᱜ ᱟᱞᱮᱭᱟᱜ ᱫᱚ ᱚᱱᱠᱟ ᱫᱚ ᱠᱷᱩᱵ ᱮᱠᱴᱟ ᱫᱚ ᱵᱟᱹᱱᱩᱜ ᱟᱠᱟᱫᱟ ᱦᱟᱸᱜ ᱾ ᱵᱤᱜᱷᱮ ᱜᱟᱱᱤᱠ ᱢᱮᱱᱟᱜ ᱟᱠᱟᱫᱟ ᱾ ᱚᱱᱠᱟ ᱢᱚᱴᱟᱢᱩᱴᱤ ᱪᱟ ᱪᱟᱥᱵᱟᱥ ᱠᱟᱛᱮᱜ ᱚᱱᱟ ᱠᱚᱼᱼ ᱚᱱᱮ ᱟᱯᱟᱥᱩᱞ ᱫᱚ ᱜᱟᱱᱚᱜᱼᱟ ᱥᱮᱨᱢᱟ ᱯᱩᱨ ᱥᱮᱨᱢᱟ ᱫᱚ ᱯᱩᱨᱟᱹᱜᱼᱟ ᱾ ᱚᱝᱠᱟ ᱞᱮᱠᱟ ᱦᱮᱸ ᱦᱮᱸ᱾ ᱡᱮᱢᱚᱱ, ᱡᱮᱢᱚᱱ ᱟᱹᱰᱤ ᱟᱹᱰᱤ ᱦᱚᱭ
ᱞᱟᱹᱭᱟᱞᱤᱧ ᱜᱚᱝᱠᱮ ᱟᱵᱚ ᱦᱚᱲᱟᱜ ᱛᱚ ᱚᱱᱮ ᱵᱟᱝ ᱵᱟᱝ ᱡᱷᱚᱛᱚ ᱦᱚᱲ ᱫᱚ ᱵᱟᱵᱚ ᱥᱚᱢᱟᱱᱟ ᱾
ᱦᱚᱸ ᱚᱠᱚᱭ ᱫᱚ ᱨᱮᱸᱜᱮᱡ ᱢᱮᱱᱟᱭᱟ ᱚᱠᱚᱭ ᱫᱚ ᱚᱠᱚᱭ ᱫᱚ ᱨᱮᱸᱜᱮᱡ ᱢᱮᱱᱟᱭᱟᱼᱼ ᱚᱠᱚᱭ ᱫᱚ ᱠᱤᱥᱟᱹᱬ ᱢᱮᱱᱟᱭᱟ, ᱚᱠᱚᱭ ᱫᱚ ᱟᱹᱰᱤ ᱟᱹᱰᱤ ᱡᱟᱭᱜᱟ ᱦᱟᱥᱟ ᱡᱟᱭᱜᱟ ᱠᱚ ᱢᱮᱱᱟᱜ ᱟᱠᱟᱫ ᱛᱟᱭᱟ ᱦᱮᱸ ᱥᱮ᱾ ᱟᱫᱚ ᱚᱱᱟ ᱠᱚ ᱠᱤᱪᱷᱩ ᱫᱚ ᱦᱚᱭᱛᱚ ᱠᱤᱥᱟᱹᱬ ᱪᱟᱥ ᱡᱟᱦᱟᱸ ᱠᱚ ᱢᱮᱱᱟᱜ ᱠᱟᱜ ᱠᱚᱣᱟ ᱩᱱᱠᱩ ᱪᱟᱹᱥᱤ ᱫᱚᱠᱚ ᱪᱤᱠᱟᱹ, ᱡᱚᱛᱚ ᱫᱚ ᱵᱚᱠᱚ ᱪᱟᱥ ᱫᱟᱲᱮ ᱟᱛᱚ! ᱛᱟᱦᱞᱮ ᱡᱟᱸ ᱨᱮᱸᱜᱮ ᱚᱨᱮᱜ ᱦᱚᱣ ᱠᱚ ᱢᱮᱱᱟᱜ ᱠᱟᱫ ᱠᱚ, ᱡᱟᱦᱟᱸᱭ ᱠᱚ ᱚᱛ ᱦᱟᱥᱟ ᱵᱮᱥᱤ ᱵᱟᱹᱱᱩᱜ ᱛᱟᱠᱚᱣ ᱩᱝᱠᱩ ᱫᱚ, ᱮᱸᱼᱢ ᱵᱷᱟᱜᱽ ᱠᱚᱛᱮᱜ ᱠᱚ, ᱮᱢᱟ ᱠᱚ ᱜᱮᱭᱟ ᱟᱨ ᱟᱨᱵᱟᱝ ᱵᱚᱱᱫᱚᱠ ᱠᱟᱛᱮᱜ ᱦᱚᱸ, ᱮᱸ ᱢᱟᱱᱮᱦ ᱦᱚᱥᱟ ᱵᱚᱱᱫᱚᱠ ᱠᱟᱛᱮ᱾
ᱟᱞᱮ ᱥᱚᱢᱟᱱᱟᱛᱚ, ᱢᱟᱧᱟᱦᱟᱭ ᱠᱚᱫᱚ ᱚᱝᱠᱟ ᱦᱟᱥᱟ ᱡᱟᱭᱜᱟ ᱰᱷᱮᱹᱨ ᱰᱷᱮᱹᱨ ᱜᱮᱛᱟ ᱠᱚ ᱚᱫᱷᱤᱠᱟᱝᱥᱚ, ᱟᱱᱟ ᱚᱠ ᱮᱢ ᱜᱤᱲᱤᱭᱮᱫᱟ᱾
ᱦᱮᱸ, ᱦᱮᱸ!
ᱟᱨ ᱜᱚᱝᱠᱮ ᱢᱮᱜᱴᱟᱝ ᱠᱟᱛᱷᱟ, ᱚᱱᱛᱮ ᱫᱟ ᱟᱵ ᱠᱩᱣᱟ ᱟᱵᱚᱣᱟ ᱡᱟᱼᱦ ᱥᱟᱱᱛᱟᱲᱟᱜ 'ᱚᱞᱪᱤᱠᱤ' ᱚᱱᱛᱮ ᱪᱮᱜ ᱞᱮᱠᱟ ᱢᱮᱱᱟᱜᱼᱟ, ᱠᱟᱞᱪᱟᱨ ᱠᱚᱸ?
ᱦᱮᱸ, ᱱᱚᱛᱮ ᱵᱮᱥ ᱜᱮ ᱢᱮᱱᱟᱜ ᱟᱠᱟᱫᱟ, 'ᱚᱞ ᱫᱤᱼᱨ ᱪᱤᱠᱤ' ᱨᱮᱱᱟᱜ ᱠᱟᱞᱪᱟᱨ ᱫᱚ᱾ ᱯᱟᱨᱥᱤ ᱤᱭᱟᱹ ᱫᱚ ᱪᱟᱞᱟᱜ ᱠᱟᱱ ᱜᱮᱹᱭᱟ, ᱦᱚᱱᱟ ᱞᱟᱲᱟᱣᱚᱱ ᱥᱮᱪᱮᱫ ᱯᱷᱨᱟ ᱫᱚ ᱪᱟᱞᱟᱜ ᱠᱟᱱ ᱜᱮᱹᱭᱟ᱾ ᱱᱚᱰᱮ ᱡᱟᱦᱟᱸ, ᱡᱟᱦᱟᱸ ᱜᱩᱨᱩ ᱜᱚᱢᱠᱮ ᱵᱮᱱᱟᱣ ᱠᱟᱫᱟᱭ 'ᱮᱥᱮᱠᱟ', ᱟᱫᱚ ᱚᱱᱟ ᱠᱚᱦᱚᱸ ᱱᱚᱣᱟ ᱥᱩᱨ ᱥᱩᱯᱩᱨ ᱠᱚᱨᱮ ᱟᱰᱤ ᱜᱟᱱ ᱪᱟᱸᱜᱟ ᱚᱯᱤᱥ ᱠᱚ ᱢᱮᱱᱟᱜ ᱟᱠᱟᱫᱟ᱾ ᱟᱫᱚ ᱚᱱᱟ ᱫᱷᱟᱲᱟ ᱫᱚ ᱟᱫᱷᱟ ᱛᱮᱦᱚᱸ ᱢᱟᱱᱮᱹᱥ
ᱱᱚᱝᱠᱟ ᱟᱭᱮᱨᱠᱤ ᱡᱮ ᱮᱸ ᱚᱨᱠᱟᱨᱤ ᱢᱟᱫᱽᱫᱷᱚᱢ ᱞᱟᱹᱭᱫᱟ ᱥᱚᱨᱠᱟᱨᱤ ᱤᱥ- -ᱩᱞ ᱠᱚᱨᱮ ᱟᱹᱣᱨᱤ ᱠᱚ ᱯᱟᱲᱦᱟᱣ ᱠᱚᱣᱟ ᱚᱱᱛᱮ ᱫᱚ?
ᱥᱚᱨᱠᱟᱨᱤᱥ ᱠᱩᱞ ᱠᱚᱫᱚ ᱢᱤᱜ-ᱢᱤᱜ, ᱦᱮᱸ ᱟᱡᱚᱢᱚᱜ ᱠᱟᱱᱟ᱾ ᱢᱟᱱᱮ ᱢᱤᱜ ᱵᱟᱨ ᱤᱥ- -ᱠᱩᱞ ᱠᱚᱨᱮ ᱜᱮ ᱯᱟᱲᱦᱟᱣ ᱫᱚ ᱪᱟᱞᱟᱜ ᱠᱟᱱᱟ ᱦᱟᱸᱜ, ᱤᱥᱠᱩᱞ ᱠᱚᱨᱮ ᱫᱚ᱾ ᱚᱝᱠᱟ ᱫᱚ ᱟᱨᱤ ᱟᱨᱟᱢᱵᱚᱣᱟᱸ᱾ ᱢᱟᱱᱮ ᱡᱚᱛᱚ ᱤᱥᱠᱩᱞ ᱠᱚᱨᱮ ᱫᱚ, ᱟᱨᱤ ᱟᱨᱟᱢᱵᱚ ᱚᱪᱚ ᱫᱟᱲᱮ ᱮ ᱦᱩᱭᱩᱜᱼᱟ᱾ ᱢᱤᱜ ᱵᱟᱨ ᱤᱥᱠᱩᱞ ᱠᱚᱨᱮ ᱜᱮ ᱪᱟᱞᱟᱜ ᱠᱟᱱᱟ᱾ ᱚᱱᱟ ᱞᱤᱝᱜᱩᱭᱤᱡᱽ ᱦᱤᱥᱟᱹᱵᱽ
ᱞᱮᱝᱜᱩᱥ ᱥᱤᱥᱟᱵ ᱛᱮ ᱦᱮ, ᱦᱮᱸ ᱮᱝᱜᱩᱥ ᱥᱟᱹᱵ ᱛᱮ᱾ ᱱᱚ ᱠᱟᱱᱟ ᱟᱵᱚ ᱵᱚ ᱟᱹᱣᱨᱤ ᱵᱚᱱ ᱧᱟ ᱤᱜᱮᱛᱚ ᱚᱸ ᱞᱟᱹᱲᱦᱟᱹᱭ ᱪᱟᱞᱟᱜ ᱠᱟᱱ ᱛᱟᱵᱚᱱᱟ᱾
ᱮᱸ ᱵᱳᱴ ᱵᱟᱝᱠᱷᱟᱱ ᱛᱚ, ᱟᱱᱟ ᱠᱚᱫᱚ ᱠᱟᱹᱢᱤᱦᱚᱨᱟ ᱫᱚ ᱵᱟᱵᱚ ᱞᱟᱦᱟ ᱫᱟᱲᱮᱜᱼᱟ, ᱟᱵᱚ ᱞᱮᱠᱟ ᱛᱮᱫᱚ ᱦᱟᱢ! ᱠᱳᱴ ᱵᱮᱜᱚᱨ ᱛᱮᱫᱟ, ᱟᱫᱚ ᱱᱤᱛᱚᱜ ᱫᱚ ᱟᱱᱤ ᱡᱟᱦᱟᱸ ᱥᱚᱨᱠᱟᱨ ᱪᱟᱞᱟᱜᱼᱟ, ᱩᱱᱤᱭᱟ ᱥᱚᱨᱠᱟᱨ ᱨᱮᱱᱟᱜ, ᱢᱟᱱᱮ ᱩᱱᱤ ᱥᱟᱞᱟᱜ ᱥᱟᱯᱟᱯ ᱛᱤ ᱠᱟᱛᱮᱜ ᱜᱮ ᱪᱟᱞᱟ ᱟᱭ, ᱟᱵᱚ ᱫᱚᱵᱚᱱ ᱱᱮᱦᱚᱨ ᱫᱟᱲᱮᱭᱟᱜᱼᱟ, ᱡᱮ ᱟᱞᱮᱭᱟᱜ ᱱᱚᱣᱟ-ᱱᱚᱣᱟ ᱠᱚ ᱨᱮᱸᱜᱮᱡ ᱛᱮᱛᱟᱝ ᱢᱮᱱᱟᱜ ᱟᱠᱟᱫᱟ᱾ ᱚᱱᱟ ᱞᱮᱠᱟ ᱠᱟᱛᱮᱫ ᱩᱱᱤ ᱟᱫᱚ ᱩᱭᱦᱟᱹᱨ ᱵᱷᱟᱵᱽᱱᱟᱭᱟ, ᱡᱩᱫᱤ ᱱᱚᱣᱟ ᱛᱤᱱᱟᱹᱜ ᱴᱟᱜ ᱯᱳᱨᱳᱡᱚᱱᱚᱜ ᱠᱟᱱ ᱛᱟᱠᱚᱣᱟ ᱱᱩᱝᱠᱩᱣᱟᱜ, ᱦᱮᱸᱥᱮ ᱛᱟᱞᱮ ᱚᱱᱟ ᱞᱮᱠᱟᱛᱮᱜ ᱩᱱᱤ ᱮᱢᱟᱭ᱾
ᱦᱮᱸ ᱧᱮᱞᱚᱜ ᱠᱟᱱᱟ ᱛᱚᱸ ᱜᱚᱝᱠᱮ, ᱥᱳᱥᱟᱞ ᱢᱤᱰᱤᱭᱟ ᱨᱮ ᱧᱮᱞᱚᱜᱚᱜ ᱠᱟᱱᱟ᱾ ᱡᱮ ᱢᱟ ᱵᱟᱸᱵᱚ ᱨᱮᱱ ᱡᱟᱦᱟᱭ ᱮᱱᱟᱜ ᱠᱚ ᱫᱩᱥᱮ ᱵᱷᱟᱹᱞᱟᱹᱭ ᱢᱚᱱᱛᱨᱤ, ᱚ ᱩᱱᱤ ᱟᱹᱰᱤ ᱜᱟᱱ ᱠᱟᱛᱷᱟ ᱜᱮ ᱨᱚᱲ ᱥᱟᱰᱮᱭᱮᱫᱟ᱾ ᱵᱟᱝ ᱫᱚ ᱵᱟᱝ ᱱᱚᱣᱟ ᱠᱚ ᱫᱤᱠ ᱫᱤᱭᱮ᱾ ᱭᱟᱸᱜ ᱛᱚ ᱟᱥᱟ ᱠᱚᱨ ᱡᱮ ᱟᱵᱚᱱ ᱟᱥᱚᱜ ᱠᱟᱱᱟ, ᱡᱮ ᱢᱟ-ᱢᱟ ᱟᱞᱟᱫᱟ ᱵᱷᱟᱜᱽᱛᱮ ᱢᱮᱜ
ᱚ᱾
ᱪᱚᱱᱱᱟ ᱱᱚᱣᱟ ᱨᱮᱱᱟᱜ ᱞᱟᱹᱲᱦᱟᱹᱭ ᱫᱚ ᱢᱮᱱᱟᱜ ᱟᱠᱟᱫᱟ ᱳᱭᱛᱚ! ᱱᱟᱣᱟ ᱥᱚᱨᱠᱟᱨ ᱨᱮᱡ ᱠᱟᱱᱟᱭ᱾ ᱱᱤᱛᱚᱜ ᱫᱚ ᱦᱟᱸᱜ ᱮᱸᱥᱮ ᱟᱵᱚᱣᱟᱜ ᱢᱟᱱᱮᱦ ᱥᱟᱱᱟᱢ ᱧᱮ ᱦᱚᱲ ᱠᱚᱣᱟᱜ ᱜᱚᱲᱚ ᱛᱮᱜᱮ, ᱱᱤᱛᱚᱜ ᱱᱟᱣᱟ ᱥᱚᱨ- -ᱠᱟᱨ ᱦᱮᱡ ᱮᱱᱟᱭ ᱱᱟᱣᱟ ᱥᱚᱨᱠᱟᱨ᱾ ᱱᱟᱣᱟ ᱠᱟᱨᱛᱮ ᱢᱟᱱᱮ ᱩᱭᱦᱟᱹᱨ ᱵᱷᱟᱵᱽ- -ᱯᱱᱟ ᱡᱚᱛᱚ ᱦᱚᱲᱟᱜ ᱜᱮ ᱢᱤᱜᱴᱤᱱ ᱢᱮᱱᱟᱜ ᱟᱠᱟᱫᱟ, ᱦᱮᱸ ᱥᱮ ᱚᱱᱟᱛᱮ ᱱᱟᱣᱟ ᱩᱱᱟᱹᱜ ᱡᱮᱢᱚᱱ ᱦᱮᱸ ᱥᱮ ᱡᱮᱛᱮᱦ ᱱᱟᱣᱟᱛᱮ ᱟᱨᱦᱚ ᱱᱟᱣᱟᱱ ᱡᱤᱱᱤᱥ ᱵᱚ ᱵᱮᱱᱟᱣ ᱫᱟᱲᱮᱭᱟᱜ ᱢᱟ, ᱦᱮᱸ ᱥᱮ! ᱡᱟᱛᱮ ᱟᱵᱚᱣᱟᱜ ᱢᱟᱱᱣᱟ ᱡᱤᱣᱚᱱ ᱠᱚ, ᱡᱚᱛᱚ ᱦᱚᱲᱟᱜ ᱜᱮ ᱡᱚᱫ ᱡᱟᱹᱛᱤ ᱨᱮᱱ ᱦᱚᱲ ᱠᱚᱣᱟᱜ ᱜᱮ ᱡᱟᱛᱮ ᱵᱷᱟᱹᱞᱟᱹᱭ ᱦᱩᱭᱩᱜ ᱢᱟ ᱚᱱᱟ ᱞᱮᱠᱟ ᱠᱟᱛᱮᱫ ᱮᱢᱟᱭᱼᱼ ᱥᱚᱨᱠᱟᱨ
ᱞᱟᱛᱟᱨ ᱠᱷᱚᱱ ᱮᱠᱵᱟᱨᱮ ᱦᱟᱭᱵᱤᱞ ᱦᱟᱹᱵᱤᱡ ᱦᱩᱭᱩᱜ ᱛᱟᱵᱚᱱᱟ᱾ ᱚᱱ ᱦᱩᱰᱤᱧ ᱦᱩᱰᱤᱧ ᱢᱟᱹᱭ ᱵᱟᱵᱳ ᱛᱟᱠᱚᱣᱟ ᱩᱱᱠᱩ᱾ ᱥᱮᱪᱮᱫ ᱨᱮᱭᱟᱜ ᱥᱮ ᱢᱤᱫᱴᱟᱱ ᱵᱷᱟᱞᱞᱤ ᱧᱚᱜ ᱡᱟᱭᱜᱟ ᱨᱮᱠᱚ ᱪᱟᱞᱟᱣ ᱫᱟᱲᱮᱭᱟᱜᱼᱟᱠᱷᱟᱱ ᱢᱟᱱᱮᱼᱼ
ᱦᱮᱸ ᱦᱮᱸ ᱦᱮᱸ
ᱟᱵᱚ ᱜᱮ ᱵᱷᱟᱜᱤᱼᱟ᱾ ᱟᱪᱪᱷᱟ
ᱟᱫᱚ ᱚᱱᱟ ᱥᱟᱱᱟᱢ ᱠᱚᱛᱮ ᱜᱮ ᱢᱟᱱᱮᱼᱼ ᱴᱚᱴᱷᱟ ᱡᱟᱹᱱᱤᱡ ᱦᱚᱲ ᱠᱚ ᱢᱟᱱᱮ ᱢᱮᱱᱟᱜ ᱟᱠᱟᱫ ᱵᱚᱱᱟ ᱛᱚ ᱟᱫᱚ ᱚᱱᱟ ᱴᱚᱴᱷᱟ ᱠᱚᱨᱮᱱ ᱦᱚᱲ ᱠᱚᱼᱼ ᱦᱮᱸ ᱫᱩᱲᱩᱵ ᱧᱟᱯᱟᱢ ᱠᱟᱛᱮᱜ ᱜᱟᱯᱟᱞ ᱢᱟᱨᱟᱣ ᱠᱟᱛᱮᱫᱼᱼ ᱵᱩᱜᱤ ᱡᱩᱫᱟᱹ ᱵᱚ ᱜᱟᱯᱟᱞ ᱢᱟᱨᱟᱣᱱᱟ ᱪᱮᱫ ᱠᱚᱵᱚᱱ ᱠᱟᱹᱢᱤᱭᱟ ᱦᱮᱸᱥᱮ ᱚᱱᱟ ᱠᱚ ᱞᱮᱠᱟᱼᱼ ᱠᱟᱛᱮ ᱥᱚᱨᱠᱟᱨ ᱥᱟᱞᱟᱜ ᱛᱤᱻᱛᱤ ᱥᱟᱯᱟᱵ ᱠᱟᱛᱮᱜ ᱠᱟᱹᱢᱤ ᱞᱟᱦᱟ ᱤᱫᱤ ᱦᱩᱭᱩᱜ ᱛᱟᱵᱚᱱᱟ᱾ ᱛᱟᱦᱚᱞᱮ ᱚᱱᱟ ᱫᱚ ᱠᱟᱹᱢᱤᱴᱟᱜ ᱢᱟᱱᱮ ᱱᱟᱯᱟᱭ ᱛᱮ ᱪᱟᱞᱟᱣ ᱤᱫᱤᱜᱼᱟ᱾ ᱦᱳᱭ
ᱦᱮᱸ ᱟᱫᱚ ᱩᱱᱤ ᱦᱚᱸ ᱥᱚᱨᱠᱟᱨ ᱦᱚᱸᱛᱚᱼᱼ ᱵᱟᱵᱚᱱ ᱜᱚᱲᱚᱟᱭ ᱥᱟᱵ ᱩᱱᱤᱭᱟᱜ ᱵᱟᱵᱟ ᱥᱟᱵ ᱞᱮᱠᱷᱟᱱ ᱫᱚ ᱵᱟᱝ ᱜᱟᱱᱚᱜᱼᱟ ᱥᱮ ᱵᱟᱝ ᱱᱤᱛᱚᱜ ᱫᱚᱼᱼ ᱩᱱᱠᱩᱣᱟᱜ ᱱᱤᱛᱚᱜ ᱥᱚᱝ ᱵᱤᱫᱷᱟᱱ ᱫᱟᱭ ᱢᱩᱞᱞᱚᱛᱟ ᱪᱟᱞᱟᱜ ᱦᱩᱭᱩᱜ ᱛᱟᱵᱚᱱᱟ ᱟᱵᱚ ᱦᱚᱸ ᱚᱱᱟᱛᱮ ᱥᱟᱱᱟᱢ ᱴᱚᱴᱷᱟ ᱨᱮ ᱜᱚᱲᱚ ᱜᱚᱯᱚᱲᱚ ᱠᱟᱛᱮᱫ ᱵᱚᱱ ᱞᱟᱦᱟ ᱤᱫᱤ ᱞᱮᱠᱷᱟᱱ ᱟᱹᱰᱤ ᱜᱮ ᱵᱷᱤᱜᱼᱟ᱾
ᱦᱳᱭ ᱦᱳᱭ
ᱦᱚᱢ
ᱟᱫᱚ ᱡᱚᱛᱚ ᱦᱚᱲᱟᱜ ᱩᱭᱦᱟᱹᱨ ᱵᱷᱟᱵᱽᱱᱟᱼᱼ ᱵᱟᱝ ᱥᱚᱢᱟᱱᱚᱜ ᱛᱟᱵᱚᱱᱟ ᱦᱚᱭᱛᱳ ᱤᱧ ᱱᱚᱣᱟᱧ ᱩᱭᱦᱟᱹᱨ ᱜᱟᱱ ᱠᱮᱫᱟ ᱟᱢ ᱚᱱᱟᱢ ᱩᱭᱦᱟᱹᱨ ᱜᱟᱱ ᱠᱮᱫᱟ ᱟᱫᱚ ᱚᱱᱟ᱾ ᱫᱩᱲᱩᱵ ᱧᱟᱯᱟᱢ ᱠᱟᱛᱮᱫᱼᱼ ᱫᱩᱲᱩᱵ ᱧᱟᱯᱟᱢ ᱠᱟᱛᱮᱜ ᱨᱚᱯᱚᱲ ᱢᱤᱫ ᱞᱮᱱᱠᱷᱟᱱ ᱟᱫᱚ ᱚᱱᱟ ᱞᱮᱠᱟᱛᱮ ᱠᱟᱹᱢᱤ ᱞᱮᱠᱷᱟᱱ ᱫᱚ ᱢᱟᱱᱮ ᱡᱷᱚᱛᱼᱼ ᱡᱷᱚᱛᱚᱣᱟᱜ ᱜᱮ ᱥᱚᱢᱵᱷᱚᱰ ᱢᱟᱹᱱᱢᱤ ᱜᱮ ᱡᱚᱛᱚ ᱠᱤᱪᱷᱩ ᱵᱟ ᱫᱟᱲᱭᱟᱜ ᱠᱟᱱᱟ ᱦᱮᱸᱥᱮᱼᱼ ᱟᱫᱚ ᱚᱱᱟ ᱫᱚ ᱟᱵᱚ ᱛᱟᱞᱟᱨᱮ ᱢᱟᱱᱮ ᱥᱩᱞᱩᱠ ᱥᱟᱹᱜᱟᱹᱭ ᱠᱟᱛᱮ ᱠᱟᱹᱢᱤ ᱤᱫᱤ ᱦᱩᱭᱩᱜᱼᱟ᱾
ᱦᱳᱭ ᱥᱩᱞᱩᱠ ᱥᱟᱹᱜᱟᱹᱭ ᱵᱟᱠᱷᱟᱱ ᱫᱚ ᱵᱟᱝ ᱦᱩᱭᱩᱜᱼᱟ᱾ ᱟᱫᱚ ᱚᱱᱠᱟ ᱜᱮ ᱢᱤᱫᱼᱼ ᱟᱫᱚ ᱛᱟᱭᱚᱢ ᱨᱮᱜᱮ ᱵᱟ ᱛᱟᱦᱮᱱᱼᱼ ᱱᱤᱛᱚᱜ ᱟᱵᱚ ᱵᱚ ᱡᱟᱦᱟᱸᱭ ᱵᱚᱱ ᱞᱟᱦᱟᱜ ᱠᱟᱱᱟ ᱡᱚᱛᱚ ᱠᱚᱛᱮ ᱵᱚᱱ ᱱᱤᱛᱚᱜ ᱵᱚᱱ ᱞᱟᱦᱟ ᱞᱮᱱᱠᱷᱟᱱ ᱢᱟᱲᱟᱝ ᱥᱮᱫ ᱛᱚᱠᱷᱟᱱ ᱟᱵᱚᱣᱟᱜ ᱪᱤᱠᱤ ᱥᱮ ᱟᱵᱚᱣᱟᱜ ᱯᱟᱹᱨᱥᱤ ᱦᱚᱸ ᱢᱟᱲᱟᱝ ᱪᱟᱞᱟᱜᱼᱟ᱾
ᱦᱳᱭ
ᱟᱫᱚ ᱚᱱᱮ ᱚᱱᱠᱟᱜᱮ ᱢᱟᱱᱮ ᱢᱤᱫ ᱵᱟᱨ ᱦᱚᱲ ᱛᱟᱭᱚᱢ ᱨᱮᱠᱚ ᱛᱟᱦᱮᱱ ᱜᱮᱭᱟ ᱟᱫᱚ,
ᱦᱳᱭ
ᱟᱪᱪᱷᱟ ᱟᱪᱪᱷᱟ ᱚ ᱛᱟᱦᱞᱮ ᱱᱤᱛᱚᱜ ᱫᱚ ᱚᱱᱛᱮ ᱫᱚ ᱪᱮᱫ ᱞᱮᱠᱟ ᱢᱟᱱᱮ ᱫᱟᱜ ᱡᱟᱹᱲᱤ ᱨᱮᱱᱟᱜ ᱵᱷᱟᱵᱽ ᱢᱮᱱᱟᱜ-ᱟ ᱥᱮ ᱥᱤᱛᱩᱝ ᱜᱮ ᱡᱟᱹᱥᱛᱤᱼᱼ
ᱦᱮᱸ ᱱᱚᱛᱮ ᱥᱤᱛᱩᱝ ᱟᱠᱟᱫ ᱜᱮᱭᱟᱭ ᱦᱟᱞᱠᱟ ᱧᱚᱜ ᱢᱟᱱᱮ ᱨᱤᱢᱤᱞ ᱨᱤᱢᱤᱞ ᱠᱟᱫᱟᱭ ᱟᱨ ᱥᱤᱛᱩᱝ ᱥᱤᱛᱩᱝ ᱠᱟᱫᱟᱭ᱾
ᱚ ᱟᱪᱪᱷᱟ ᱟᱪᱪᱷᱟ ᱟᱨᱯᱮ ᱱᱮᱢᱜᱮ ᱛᱟᱦᱮᱸ ᱠᱟᱱᱟᱭ ᱨᱟᱡᱽ ᱡᱟᱹᱲᱤ ᱦᱚᱸ ᱦᱤᱡᱩᱜ ᱦᱮᱡ ᱮᱱ ᱜᱮ ᱦᱮᱜ ᱫᱚ ᱦᱚᱞᱟ ᱱᱚᱜ ᱥᱮᱛᱟᱜ ᱠᱷᱚᱱ ᱜᱮ ᱫᱟᱜᱼᱼ ᱠᱮᱫᱟᱭ ᱦᱮᱸᱥᱮ ᱟᱪᱪᱷᱟ ᱚᱱᱟᱛᱮ ᱠᱟᱹᱴᱤᱡ ᱡᱟᱦᱟᱸ ᱠᱚ ᱢᱤᱫ ᱵᱟᱨ ᱪᱟᱨᱟ ᱠᱚ ᱚᱢᱚᱱ ᱞᱮᱱᱟ ᱚᱱᱟ ᱠᱚ ᱠᱟᱹᱴᱤᱡ ᱵᱷᱟᱹᱜᱮᱭᱟᱫᱟ ᱦᱮᱸ ᱡᱤᱣᱮᱫ ᱨᱩᱣᱟᱹᱲᱮᱱᱟ ᱵᱟᱠᱷᱟᱱ ᱫᱚ ᱢᱚᱱᱮ ᱦᱳᱭᱳᱜ ᱠᱟᱱ ᱛᱟᱦᱮᱸᱫ ᱡᱮ ᱵᱟᱝᱢᱟ ᱴᱤᱠᱟᱹᱜ-ᱟ ᱥᱮ ᱵᱟᱝ ᱴᱤᱠᱟᱹᱜᱼᱟ᱾
ᱦᱳᱭ
ᱦᱩᱸ ᱟᱪᱪᱷᱟ ᱟᱪᱪᱷᱟ
ᱟᱫᱚ ᱜᱚᱢᱠᱮ ᱦᱚᱸᱜ-ᱚᱭ ᱥᱚᱢᱚᱭ ᱠᱚᱦᱚᱸ ᱦᱳᱭ ᱦᱮᱡ